ᱡᱚᱦᱟᱨ ᱜᱮ ᱜᱚᱝᱠᱮ
ᱦᱮᱸ ᱱᱚᱜ ᱚᱭ ᱫᱚᱦᱲᱟᱟᱜ ᱟᱞᱟᱝ ᱧᱟᱯᱟᱢ ᱮᱱᱟ ᱟᱞᱤᱧ ᱥᱮᱫ ᱠᱷᱚᱱ ᱟᱨ ᱢᱤᱫ ᱫᱷᱟᱣ ᱡᱚᱦᱟᱨ
ᱢᱟᱱᱮ ᱱᱚᱝᱠᱟ ᱟᱹᱞᱤᱧ ᱞᱟᱹᱭᱫᱟ ᱛᱟᱦᱚᱞᱮ ᱢᱤᱫᱴᱟᱝ ᱠᱷᱟ ᱞᱤᱧ ᱞᱟᱹᱭᱫᱟ ᱟᱸᱡᱚᱢ ᱢᱮ
ᱦᱮᱸ ᱦᱮᱸ ᱞᱟᱹᱭᱵᱮᱱ
ᱦᱮᱸ ᱞᱟᱹᱭᱮᱫᱼᱟ ᱞᱤᱧ ᱡᱮ ᱱᱤᱛᱳ ᱢᱟ ᱧᱮᱞᱚᱜ ᱠᱟᱱᱟ ᱥᱳᱥᱟᱞ ᱢᱤᱰᱤᱭᱟ ᱠᱚ ᱥᱮ ᱮᱢᱱᱤ ᱦᱚᱸ ᱧᱮᱞᱚᱜ ᱠᱟᱱᱟ ᱡᱮ ᱟᱵᱚᱣᱟᱜ ᱜᱮ ᱦᱟᱺᱰᱤ ᱟᱹᱠᱷᱨᱤᱧᱮᱫ ᱛᱟᱵᱚᱱᱟ ᱟᱞᱮ ᱚᱱᱟ ᱚᱱᱟ ᱥᱟᱦᱤ ᱛᱤᱱᱟᱹᱜ ᱮᱲᱮ ᱠᱟᱹᱴᱤᱡ ᱞᱟᱹᱭᱵᱮᱱ
ᱦᱮᱸ ᱦᱮᱸ ᱱᱚᱣᱟ ᱫᱚ ᱤᱧᱟᱹᱜ ᱢᱮᱱᱛᱮ ᱥᱮ ᱢᱟᱱᱮ ᱧᱮᱞᱚᱜᱚᱜ ᱠᱟᱱ ᱜᱮᱭᱟ ᱱᱚᱣᱟ ᱫᱚ ᱢᱤᱫᱴᱟᱝ ᱟᱹᱰᱤ ᱵᱟᱹᱲᱤᱡ ᱡᱤᱱᱤᱥ ᱠᱟᱱ ᱜᱮᱭᱟ ᱦᱟᱸᱜ ᱱᱚᱣᱟ ᱦᱟᱺᱰᱤ ᱯᱟᱹᱣᱨᱟᱹ ᱟᱹᱛᱷᱣᱲᱤ ᱟᱹᱠᱷᱨᱤᱧ ᱫᱚ ᱦᱟᱸ ᱟᱨ ᱢᱤᱫ ᱦᱤᱥᱟᱹᱵ ᱛᱮᱫᱚ ᱢᱟᱱᱮ ᱵᱤᱡᱽᱱᱮᱥ ᱞᱮᱠᱟᱢ ᱠᱚᱨᱟᱣ ᱞᱮᱠᱷᱟᱡ ᱫᱚ ᱴᱷᱤᱠ ᱦᱩᱭ ᱫᱟᱲᱮᱭᱟᱜ ᱠᱮᱭᱟ ᱢᱮᱱᱠᱷᱟᱱ
ᱦᱮ
ᱚᱠᱟᱞᱮᱠᱟ ᱛᱟᱹᱨᱤᱠᱟᱛᱮ ᱥᱮ ᱪᱮᱫᱮᱠᱟ ᱟᱵᱚ ᱚᱠᱟ ᱞᱮᱠᱟ ᱛᱟᱨᱤᱠᱟ ᱛᱮ ᱥᱮ ᱪᱮᱫ ᱞᱮᱠᱟ ᱟᱵᱚ ᱦᱚᱲ ᱦᱚᱯᱚᱱ ᱠᱚ ᱟᱹᱷᱨᱤᱧ ᱮᱫᱟ ᱚᱱᱮ ᱚᱱᱟ ᱛᱟᱹᱨᱤᱠᱟ ᱫᱚ ᱮᱠᱟᱞᱜᱮ ᱵᱟᱹᱲᱤᱡ ᱡᱤᱱᱤᱥ ᱠᱟᱱᱟ ᱮᱱᱛᱮᱜ ᱱᱚᱜᱼᱚᱭ ᱱᱤᱭᱟᱹ ᱦᱟᱺᱰᱤ ᱯᱟᱹᱣᱨᱟᱹ ᱟᱠᱷᱨᱤᱧ ᱠᱷᱟᱹᱛᱤᱨ ᱛᱮᱜᱮ ᱟᱵᱚᱣᱟᱜ ᱥᱚᱢᱟᱡᱽ ᱫᱚ ᱦᱟᱸᱜ ᱥᱮ ᱟᱵᱚᱣᱟᱜ ᱥᱟᱶᱛᱟ ᱫᱚ ᱦᱟᱸᱜ ᱱᱚᱜᱼᱚᱭ ᱢᱮᱱ ᱫᱟᱲᱮᱭᱟᱜ ᱟᱢ ᱛᱟᱭᱱᱚᱢ ᱥᱮᱫ ᱜᱮ ᱪᱟᱞᱟᱜ ᱠᱟᱱᱟ
ᱦᱮᱸ
ᱮᱱᱛᱮᱫ ᱱᱚᱣᱟ ᱨᱮᱱᱟᱜ ᱡᱟᱦᱟᱸ ᱨᱳᱜᱽ ᱴᱚᱜ ᱜᱮ ᱵᱟᱹᱱᱩᱜᱼᱟ ᱱᱚᱣᱟ ᱫᱚ ᱢᱮᱱ ᱫᱟᱲᱮᱭᱟᱜᱼᱟ ᱡᱮ ᱵᱟᱦᱨᱮ ᱵᱮ ᱨᱮ ᱱᱚᱝᱠᱟ ᱵᱟᱡᱟᱨ ᱥᱚᱦᱚᱨ ᱠᱚᱨᱮ ᱠᱚ ᱟᱹᱷᱨᱤᱧ ᱮᱫ ᱠᱟᱱ ᱜᱮᱭᱟ ᱚᱱᱠᱟ ᱫᱚ ᱵᱟᱝ ᱠᱟᱱᱟ ᱵᱚᱞᱮ ᱱᱚᱣᱟ ᱦᱟᱺᱰᱤ ᱟᱹᱰᱤ ᱯᱟᱣᱨᱟ ᱵᱟᱝ ᱟᱠᱷᱨᱤᱧᱚᱜ ᱟᱠᱠᱷᱨᱤᱧᱚᱜ ᱠᱟᱱ ᱜᱮᱭᱟ ᱟᱫᱚ ᱚᱱᱟ ᱨᱮᱫᱚ ᱢᱤᱫᱴᱟᱱ ᱱᱤᱭᱚᱢ ᱠᱚ ᱛᱟᱦᱮᱱᱟ ᱵᱚᱞᱮ ᱡᱟᱦᱟᱸᱭ ᱜᱮ ᱟᱹᱛᱷᱟᱣᱲᱤ ᱦᱚᱲ ᱵᱟᱢ ᱟᱹᱷᱨᱤᱧ ᱫᱟᱲᱮᱭᱟᱜᱼᱟ ᱢᱟᱱᱮ
ᱦᱮᱸ
ᱟ. ᱠᱷᱨᱤᱧ ᱦᱚᱸ ᱵᱟᱢ ᱟᱹᱠᱷᱨᱤᱧ ᱫᱟᱲᱮᱭᱟᱜᱼᱟ ᱵᱟᱝᱫᱚᱢ ᱦᱟᱛᱟᱣ ᱦᱚᱸᱢ ᱦᱟᱛᱟᱣ ᱫᱟᱲᱮᱼᱟ ᱮᱱᱛᱮ ᱡᱩᱫᱤ ᱟᱨ ᱚᱠᱟ ᱦᱟᱴ ᱯᱟᱛᱟ ᱠᱚᱨᱮ ᱥᱮ ᱟᱹᱛᱷᱟᱹᱣᱲᱤ ᱜᱮ ᱚᱠᱚᱭ ᱠᱚ ᱟᱹᱷᱨᱤᱧ ᱵᱟᱲᱟᱭᱮᱫᱟ ᱟᱵᱚ ᱠᱚᱨᱮᱱ ᱥᱚᱢᱟᱡᱽ ᱨᱮᱱ ᱦᱚᱲ ᱟᱫᱚ ᱩᱱᱠᱩ ᱫᱚ ᱦᱟᱸᱜ ᱢᱟᱱᱮ ᱜᱤᱫᱟᱹᱨᱼ ᱯᱤᱫᱟᱹᱨ ᱦᱚᱸᱠᱚ ᱮᱢᱟᱣᱟᱠᱚ ᱜᱮᱭᱟ ᱥᱮ ᱡᱟᱦᱟᱸᱭ ᱜᱮᱭ ᱪᱟᱞᱟᱜᱼᱟ ᱩᱱᱤ ᱦᱚᱸᱭ ᱮᱢᱟᱣᱟᱭᱟᱭ ᱩᱱᱤ ᱦᱩᱫᱤᱥᱟ ᱵᱟᱝ ᱱᱚᱜᱼᱚᱭ ᱯᱚᱭᱥᱟ ᱦᱩᱭᱩᱜ ᱛᱤᱧᱟᱹ ᱱᱩᱭ ᱦᱚᱧ ᱮᱢᱟᱣᱟᱭᱟ ᱟᱨ ᱚᱠᱟ ᱵᱟᱡᱟᱨ ᱠᱚᱨᱮᱢ ᱟᱹᱷᱨᱤᱧ ᱠᱷᱟᱡ ᱫᱚ ᱜᱤᱫᱟᱹᱨ ᱯᱤᱫᱟᱹᱨ ᱫᱚ ᱮᱠᱟᱞ ᱵᱟᱠᱚ ᱮᱢᱟᱣᱟᱠᱚᱣᱟ
ᱵᱟᱝ ᱵᱟᱝ ᱵᱟᱝ
ᱴᱟᱱ ᱦᱚᱲ ᱠᱟᱱᱟ ᱥᱮ ᱟᱫᱚᱢ ᱡᱟᱭᱜᱟ ᱨᱮᱫᱚ ᱢᱟᱱᱮ ᱟᱫᱷᱟᱨ ᱠᱟᱨᱰ ᱦᱚᱸᱠᱚ ᱠᱚᱠᱚᱭᱟ ᱟᱫᱚ ᱚᱱᱮ ᱚᱱᱠᱟ ᱢᱤᱫᱴᱟᱱ ᱤᱭᱟᱹ ᱢᱮᱱᱟᱜᱼᱟ ᱢᱤᱫᱴᱟᱱ ᱥᱤᱥᱴᱮᱢᱮᱴᱤᱠ ᱛᱟᱹᱨᱤᱠᱟ ᱛᱮᱠᱚ ᱮᱠᱟᱞᱮᱠᱟ ᱚᱱᱮ ᱚᱱᱟ ᱠᱟᱱᱟ ᱟᱫᱚ ᱚᱱᱟ ᱨᱮᱱᱟᱜ ᱢᱤᱫᱴᱮᱱ ᱚᱠᱛᱚ ᱛᱟᱦᱮᱱᱟ ᱥᱚᱢᱚᱭ ᱛᱟᱦᱮᱱᱟ ᱩᱱ ᱡᱚᱠᱷᱟ ᱜᱮ ᱦᱟᱸᱜ ᱱᱚᱣᱟ ᱦᱟᱺᱰᱤ ᱯᱟᱹᱣᱨᱟ. ᱫᱚᱠᱟᱱ ᱦᱚᱸᱠᱚ ᱡᱷᱤᱡᱟ ᱟᱨ ᱟᱵᱚ ᱚᱠᱟ ᱵᱚ ᱟᱹᱛᱷᱟᱹᱲᱤ ᱠᱚ ᱟᱹᱷᱨᱤᱧᱟ ᱟᱵᱚᱨᱮᱱ ᱡᱟᱹᱥᱛᱤ ᱠᱟᱭᱛᱮ ᱢᱮᱱ ᱫᱟᱲᱮᱭᱟᱜᱼᱟ ᱜᱚᱜᱚ ᱛᱟᱠᱚ ᱥᱮ ᱟᱭᱳ ᱛᱟᱠᱚ ᱟᱹᱣᱲᱤᱜᱮ ᱚᱱᱮ ᱚᱱᱟ ᱫᱚ ᱦᱟᱸᱜ ᱢᱟᱱᱮ ᱢᱤᱫᱴᱟᱝ ᱚᱱᱟ ᱤᱭᱟᱹ ᱜᱮ ᱵᱟᱹᱱᱩᱜᱼᱟ ᱱᱤᱭᱚᱢ ᱜᱮ ᱵᱟᱹᱱᱼᱟ ᱵᱚᱞᱮ ᱪᱮᱫ ᱞᱮᱠᱟ ᱟᱠᱷᱨᱤᱧ ᱡᱟᱹᱨᱩᱲ ᱥᱮ ᱵᱟᱝ ᱡᱟᱹᱨᱩᱲ ᱢᱟᱱᱮ ᱠᱷᱟᱹᱞᱤ ᱠᱚ ᱤᱫᱤ ᱠᱟᱜ ᱡᱟᱦᱟᱸᱭ ᱜᱮ ᱮᱢᱟᱭ ᱠᱟᱱᱟ ᱤᱭᱟᱹᱭ ᱫᱟᱭ ᱦᱮᱸᱸ
ᱚᱱᱟᱜᱮ ᱟᱨᱠᱤ ᱢᱟᱱᱮ ᱡᱟᱦᱟᱸ ᱡᱤᱱᱤᱥ ᱜᱮ ᱟᱨᱠᱤ ᱡᱩᱫᱤ ᱥᱤᱥᱴᱮᱢ ᱵᱟᱭᱨᱮᱵᱤᱱ ᱛᱟᱲᱟᱢᱟ ᱚᱱᱟ ᱡᱤᱱᱤᱥ ᱫᱚ ᱡᱤᱱᱤᱥᱴᱟ ᱫᱚ ᱠᱷᱟᱨᱟᱯᱚᱜ ᱜᱮᱭᱟ ᱥᱮ ᱪᱮᱫ ᱜᱚᱝᱠᱮ
ᱮᱠᱟᱞ ᱮᱠᱟᱞ
ᱚᱱᱟᱜᱮ ᱟᱨᱠᱤ ᱟᱫᱚ ᱢᱟᱱᱮ ᱯᱚᱭᱥᱟ ᱨᱳᱡᱽᱠᱟᱨ ᱨᱮᱱᱟᱜ ᱫᱤᱠ ᱴᱟᱜ ᱮᱴᱟᱜ ᱥᱮᱫ ᱦᱚᱸ ᱢᱮᱱᱟᱜ ᱛᱟᱵᱚᱱᱟ ᱥᱮ ᱦᱟᱺᱰᱤ ᱯᱮ ᱦᱟᱹᱰᱤ ᱯᱟᱹᱣᱨᱟ ᱨᱮ ᱡᱩᱫᱤ ᱯᱟᱛᱟ ᱪᱷᱟᱛᱟ ᱨᱮ ᱵᱟᱵᱚᱱ ᱟᱹᱠᱷᱨᱤᱧᱟ ᱵᱟᱵᱚᱱ ᱤᱫᱤᱭᱟ ᱡᱩᱫᱤ ᱮᱴᱟᱜᱼᱜ ᱵᱤᱡᱽᱱᱮᱥ ᱵᱚᱱ ᱠᱚᱨᱟᱣ ᱵᱟᱝ ᱜᱟᱱ ᱠᱚᱜᱼᱟ
ᱮᱠᱟᱮᱠᱟ ᱟᱹᱰᱤ ᱢᱚᱸᱡᱽ ᱦᱩᱭ ᱠᱚᱜᱼᱟ ᱟᱫᱚ ᱤᱧᱦᱚᱧ ᱟᱸᱡᱚᱢ ᱵᱟᱲᱟ ᱟᱠᱟᱫᱟ ᱚᱠᱚᱭ ᱠᱚᱠᱚ ᱢᱟᱱᱟᱣ ᱵᱟᱲᱟ ᱠᱚᱣᱟ ᱵᱚᱞᱮ ᱚᱠᱚᱭ ᱠᱚᱠᱚ ᱢᱟᱱᱟ ᱵᱟᱲᱟ ᱠᱚᱣᱟ ᱵᱚᱞᱮ ᱟᱞᱚᱯᱮ ᱟᱠᱷᱨᱤᱧᱟ ᱟᱫᱚ ᱟᱠᱷᱨᱤᱧ ᱠᱚᱣᱟᱜ ᱫᱚ ᱱᱚᱣᱟᱜᱮ ᱢᱮᱱ ᱡᱚᱝ ᱠᱟᱱ ᱛᱟᱠᱚᱣᱟ ᱵᱚᱞᱮ ᱵᱟᱝ ᱱᱚᱣᱟ ᱛᱮᱫᱚ ᱠᱟᱹᱣᱰᱤ ᱠᱚᱞᱮ ᱟᱨᱡᱟᱣ ᱫᱟ ᱥᱮ ᱯᱟᱭᱥᱟ ᱠᱚ ᱦᱩᱭᱩᱜ ᱠᱟᱱ ᱛᱟᱞᱮᱭᱟ ᱟᱫᱚ ᱤᱧ ᱫᱚ ᱱᱚᱰᱮ ᱱᱚᱣᱟᱜᱤᱧ ᱢᱮᱱᱟ ᱡᱮ ᱟᱭᱢᱟ ᱞᱮᱠᱟᱱ ᱠᱟᱹᱢᱤ ᱢᱮᱱᱟᱜ ᱜᱮᱭᱟ ᱚᱱᱟ ᱛᱮᱦᱚᱸ ᱠᱟᱹᱣᱰᱤ ᱟᱨᱡᱟᱣ ᱦᱩᱭ ᱫᱟᱲᱮᱜ ᱜᱮᱭᱟ ᱟᱫᱚ ᱱᱚᱣᱟ ᱦᱟᱸᱰᱤ ᱜᱮ ᱪᱮᱫᱟᱜ? ᱦᱟᱸᱰᱤ ᱵᱚᱫᱚᱞ ᱛᱮ ᱟᱭᱢᱟ ᱞᱮᱠᱟᱱ ᱢᱮᱱᱟᱜᱼᱟ ᱚᱱᱟ ᱠᱚᱨᱟᱣ ᱯᱮ ᱥᱮ ᱢᱟᱱᱞᱮᱭᱟ ᱢᱟᱛᱠᱚᱢ ᱧᱟᱢᱚᱜ ᱠᱟᱱᱟ ᱟᱵᱚ ᱢᱟᱛᱠᱚᱢ ᱟᱹᱰᱤ ᱡᱟᱹᱥᱛᱤ ᱜᱮᱭᱟ ᱵᱤᱨ ᱠᱚᱨᱮ ᱛᱚᱵᱮ ᱢᱟᱛᱠᱚᱢ ᱨᱮᱱᱟᱜ ᱦᱟᱺᱰᱤ ᱢᱚᱛᱚ ᱱᱤᱛ ᱫᱚ ᱦᱟᱸᱜ ᱵᱟᱝ ᱟᱭᱢᱟ ᱞᱮᱠᱟᱱ ᱡᱤᱱᱤᱥ ᱵᱮᱱᱟᱜ ᱜᱮᱭᱟ ᱚᱱᱟ ᱦᱚᱸ ᱵᱮᱱᱟᱣ ᱞᱮᱠᱟ ᱠᱷᱟᱱ ᱱᱟᱯᱟᱭ-ᱚᱜ ᱜᱮᱭᱟ ᱪᱮ ᱠᱚᱢ ᱜᱮᱢ ᱟᱹᱠᱷᱨᱤᱧ ᱞᱮᱠᱷᱟᱡ ᱚᱱᱟ ᱦᱚᱸ ᱴᱷᱤᱠ ᱜᱮᱭᱟ ᱟᱫᱚ ᱟᱯᱱᱟᱨ ᱛᱮᱵᱚᱱ ᱵᱮᱱᱟᱣ ᱠᱷᱟᱡ ᱫᱚ ᱦᱟᱸᱜ ᱱᱚᱜᱼᱚᱭ ᱚᱲᱟᱜ ᱨᱮᱱ ᱠᱟᱹᱴᱤᱡ ᱠᱟᱹᱴᱤᱡ ᱜᱤᱫᱟᱹᱨ ᱯᱤᱫᱟᱹᱨ ᱠᱚ ᱛᱟᱦᱮᱱ ᱠᱟᱱᱟ ᱡᱚᱠᱷᱚᱱᱮᱢ ᱵᱮᱱᱟᱣᱟ ᱩᱱ ᱡᱚᱠᱷᱚᱱ ᱠᱚ ᱪᱟᱠᱷᱟ ᱞᱮᱜᱟᱭᱟ ᱟᱨ ᱡᱩᱫᱤ ᱠᱚ ᱪᱟᱠᱷᱟ ᱞᱮᱟᱜᱟᱭᱟ ᱛᱚᱵᱮ ᱢᱤᱫᱴᱟᱝ ᱩᱱᱠᱩᱣᱟᱜ ᱢᱚᱱᱮᱨᱮ ᱢᱤᱫᱴᱮᱱ ᱤᱭᱟᱹ ᱛᱟᱦᱮᱱᱟ ᱵᱚᱞᱮ ᱟᱹᱰᱤ ᱥᱤᱵᱤᱞ ᱜᱮ ᱵᱩᱡᱷᱟᱹᱜ ᱠᱟᱱᱟ ᱥᱮ ᱪᱮᱫᱮᱠᱟ ᱪᱚᱝ ᱩᱱᱤᱭᱟᱜ ᱦᱩᱫᱤᱥ ᱛᱟᱦᱮᱱᱟ ᱟᱫᱚ ᱚᱱᱮ ᱚᱱᱠᱟ ᱛᱮᱠᱚ ᱦᱮᱣᱟ ᱤᱫᱤᱜᱼᱟ ᱵᱟᱹᱭ ᱵᱟᱹᱭᱛᱮ ᱟᱫᱚ ᱦᱟᱺᱰᱤ ᱯᱟᱹᱣᱨᱟᱹ ᱫᱚ ᱢᱤᱫᱴᱮᱱ ᱮᱴᱟᱜ ᱡᱟᱭᱜᱟ ᱥᱮᱢ ᱢᱮᱱ ᱫᱟᱲᱮᱭᱟᱜᱼᱟ ᱠᱟᱨᱠᱷᱟᱱᱟ ᱯᱷᱮᱠᱴᱨᱤ ᱞᱮᱠᱟ ᱡᱟᱭᱜᱟ ᱨᱮᱠᱚ ᱵᱮᱱᱟᱣ ᱞᱮᱠᱷᱟᱡ ᱚᱠᱟ ᱨᱮᱫᱚ ᱞᱟᱹᱴᱩ ᱦᱚᱲ ᱜᱮ ᱥᱮ ᱦᱩᱫᱤᱥᱟᱱ ᱦᱚᱲ ᱠᱚ ᱛᱟᱦᱮᱱᱟ ᱚᱸᱰᱮ ᱫᱚ ᱵᱚᱞᱮ ᱡᱟᱦᱟᱸᱭ ᱜᱮ ᱟᱹᱛᱲᱤ ᱫᱚ ᱵᱟᱭ ᱧᱩᱭᱟ
ᱵᱟᱝ ᱵᱟᱝ ᱵᱟᱝ ᱚᱱᱟᱜᱮ ᱢᱟᱱᱮ ᱚᱱᱟ ᱡᱩᱫᱤ ᱚᱱᱟᱜᱮ ᱡᱩᱫᱤ ᱴᱷᱤᱠ ᱴᱷᱟᱠ ᱵᱤᱡᱽᱱᱮᱥ ᱦᱚᱸ ᱠᱚᱨᱟᱣ ᱥᱟᱵ ᱠᱟᱜ ᱵᱮᱱ ᱵᱟᱡᱟᱨ ᱨᱮ ᱥᱮ ᱡᱟᱦᱟᱸ ᱫᱚᱠ ᱞᱟᱭᱥᱮᱱᱥ ᱡᱩᱠᱛᱚ ᱢᱤᱫᱴᱷᱮᱱ ᱫᱚ ᱫᱚᱦᱚ ᱠᱟᱜᱼᱟ ᱚᱲᱟᱜ ᱠᱚ ᱛᱟᱦᱮᱱᱟ ᱚᱸᱰᱮ ᱜᱮ ᱠᱤᱨᱤᱣ ᱟᱹᱠᱷᱨᱤᱧ ᱦᱩᱭᱩᱜᱼᱟ ᱴᱟᱭᱳᱢ ᱤᱱᱟᱹ ᱴᱟᱭᱤᱢ ᱡᱤᱡᱼᱟ ᱡᱮᱢᱚᱱ ᱵᱟᱡᱟᱨ ᱯᱟᱣᱨᱟᱹ ᱠᱚ ᱟᱹᱠᱷᱨᱤᱧ ᱚᱱᱠᱟ ᱵᱮᱵᱚᱥᱛᱟ ᱠᱟᱛᱮᱫ ᱡᱩᱤ ᱵ ᱟᱹᱠᱷᱨᱤᱧᱟ ᱛᱟᱦᱚᱞᱮ ᱫᱚ ᱩᱱᱟᱹᱜ ᱮᱠᱴᱟ ᱠᱷᱟᱨᱟᱯ ᱫᱚ ᱵᱟᱭ ᱟᱹᱜᱩᱭᱟ ᱟᱨ ᱦᱮ ᱡᱩᱫᱤ ᱫᱤᱯᱤᱞ ᱠᱟᱛᱮᱫ ᱵᱮᱱ ᱤᱫᱤᱭᱟ ᱦᱟᱱᱟ ᱯᱟᱛᱟ ᱱᱚᱣᱟ ᱪᱷᱟᱛᱟ ᱱᱟᱰᱮ ᱦᱟᱸᱰᱮ ᱛᱟᱦᱚᱞᱮ ᱚᱱᱟ ᱫᱚ ᱡᱚᱛᱚ ᱨᱚᱠᱚᱢ ᱦᱚᱲ ᱛᱟᱦᱚᱞᱮ ᱧᱩᱭᱮᱫᱟ ᱠᱚ ᱤᱪᱪᱷᱟᱹ ᱢᱚᱛᱚ ᱜᱤᱫᱽᱨᱟᱹ ᱯᱤᱫᱽᱨᱟᱹ ᱠᱚ ᱧᱩᱭᱮᱫᱟ ᱥᱮ ᱟᱵᱟᱨᱮ ᱦᱚᱠᱚᱸ ᱧᱩᱭᱮᱫᱟ ᱪᱳᱠᱳ ᱪᱳᱠᱚᱛᱮ ᱛᱟᱦᱚᱞᱮ ᱚᱱᱟᱫᱚ ᱠᱷᱟᱨᱟᱯ ᱟᱹᱰᱤᱜ ᱜᱮ ᱵᱟᱝ ᱠᱷᱟᱨᱟᱯᱚᱜ ᱠᱟᱱᱟ
ᱮᱠᱟᱞ ᱮᱠᱟᱞ ᱟᱨ ᱱᱚᱜᱼᱚᱭ ᱱᱤᱭᱟᱹ ᱧᱮᱞᱚᱜᱚᱜ ᱠᱟᱱᱟ ᱵᱚᱞᱮ ᱟᱠᱠᱷᱨᱤᱧ ᱢᱟᱠᱚ ᱤᱫᱤᱭᱮᱫᱟ ᱟᱫᱚ ᱮᱠᱟᱞ ᱯᱩᱨᱟᱹ ᱥᱚᱫᱚᱨ ᱠᱟᱛᱮᱫ ᱠᱚ ᱩᱫᱩᱜ ᱮᱫᱟ ᱵᱚᱞᱮ ᱦᱮᱸ ᱤᱧ ᱫᱚ ᱦᱟᱺᱰᱤᱧ ᱧᱩᱭᱮᱫᱟ ᱥᱮ ᱱᱩᱭ ᱫᱚ ᱟᱠᱷᱨᱤᱧ ᱮᱫᱟ ᱛᱚ ᱱᱚᱜᱼᱚᱭ ᱱᱤᱭᱟ ᱱᱚᱣᱟ ᱵᱟᱹᱲᱤᱡ ᱢᱮᱥᱮᱡᱽ ᱪᱟᱞᱟᱜ ᱠᱟᱱᱟ ᱥᱮ ᱥᱟᱸᱫᱮᱥ ᱪᱟᱞᱟᱜ ᱠᱟᱱᱟ ᱫᱤᱥᱚᱢ ᱦᱚᱲ ᱴᱷᱮᱱ ᱵᱚᱞᱮ ᱩᱱᱤ ᱫᱚ ᱢᱟᱱᱮ ᱱᱚᱣᱟ ᱥᱟᱢᱱᱮ ᱨᱮᱠᱚ ᱧᱩᱭᱮᱫᱟ ᱥᱮ ᱥᱟᱢᱟᱝ ᱨᱮᱠᱚ ᱧᱩᱭᱮᱫᱟ ᱟᱨ ᱮᱴᱟᱜ ᱠᱚ ᱚᱠᱚᱭ ᱪᱷᱟᱹᱛᱤᱠ ᱠᱩ ᱥᱮ ᱮᱢ ᱢᱮᱱ ᱫᱟᱲᱮᱼᱟ ᱮᱴᱟᱜ ᱡᱟᱹᱛᱤ ᱠᱚ ᱦᱟᱺᱰᱤ ᱯᱟᱹᱨᱣᱟ ᱠᱚ ᱧᱩᱭ ᱜᱮᱭᱟ ᱟᱫᱚ ᱚᱱᱠᱟ ᱥᱟᱢᱟᱝ ᱨᱮᱫᱚ ᱵᱟᱠᱚ ᱵᱟᱧ ᱧᱩᱭᱟ ᱥᱮ ᱟᱠᱚᱨᱮᱱ ᱜᱤᱫᱟᱹᱨ ᱯᱤᱫᱟᱹᱨ ᱥᱚᱢᱟᱱ ᱵᱟᱠᱚ ᱧᱩᱭᱟ ᱮᱴᱟᱜ ᱡᱟᱭᱜᱟ ᱨᱮᱠᱚ ᱪᱟᱞᱟᱣ ᱠᱟᱛᱮ ᱧᱩ ᱠᱮᱫ ᱜᱮ ᱛᱷᱚᱲᱟ ᱜᱟᱱ ᱟᱨ ᱨᱟᱹᱥᱠᱟᱹ ᱵᱟᱲᱟᱭᱮᱱ ᱜᱮ ᱚᱱᱛᱮ ᱨᱮᱜᱮ ᱵᱟᱥ ᱟᱨ ᱟᱵᱚᱨᱮᱱ ᱦᱚᱲ ᱠᱚᱢ ᱧᱮᱞ ᱞᱮᱠᱚ ᱠᱷᱟᱡ ᱠᱚ ᱫᱤᱱᱢᱟᱱ ᱦᱟᱺᱰᱤ ᱧᱩ ᱠᱟᱛᱮᱫ ᱥᱟᱢᱟᱝ ᱨᱮ ᱧᱩᱭᱟ ᱟᱨ ᱚᱲᱟᱜ ᱨᱮᱱ ᱦᱚᱲ ᱥᱮ ᱚᱲᱟᱜ ᱨᱮᱱ ᱮᱨᱟ ᱠᱚ ᱥᱮ ᱦᱟᱱᱟ ᱟᱹᱛᱩ ᱨᱮᱱᱮ ᱵᱩᱡᱷᱟᱹᱣ ᱦᱚᱪᱚ ᱠᱚᱣᱟ ᱵᱟᱝ ᱤᱧ ᱫᱚ ᱦᱟᱺᱰᱤᱧ ᱧᱩ ᱠᱟᱫᱟ ᱱᱚᱝᱠᱟ ᱠᱟᱫᱟ ᱚᱱᱟ ᱚᱱᱟ ᱦᱚ ᱚᱱᱮ ᱚᱱᱟ ᱤᱭᱟᱹᱛᱮ ᱢᱟᱱᱮ ᱱᱚᱣᱟ ᱦᱚᱸ ᱥᱚᱢᱟᱡᱽ ᱵᱟᱹᱲᱤᱡᱚᱜ ᱠᱟᱱᱟ ᱥᱮ ᱵᱟᱝ?
ᱛᱚ ᱚᱱᱟ ᱚᱱᱟ ᱠᱟᱛᱷᱟᱟᱜ ᱜᱮ ᱚᱱᱟ ᱟᱵᱚ ᱫᱚ ᱟᱹᱞᱤᱧ ᱫᱚᱞᱤᱧ ᱢᱚᱱᱟ ᱵᱤᱥᱮᱥ ᱠᱚᱨᱮ ᱚᱱᱟ ᱦᱟᱺᱰᱤ ᱯᱟᱹᱨᱟᱹᱭᱟ ᱟᱵᱚ ᱥᱟᱱᱛᱟᱲ ᱥᱚᱢᱟᱡᱽ ᱨᱮ ᱟᱹᱰᱤ ᱡᱟᱹᱥᱛᱤ ᱠᱚ ᱦᱚ ᱢᱟᱱᱮ ᱚᱱᱦᱮᱞᱟᱯ ᱢᱟᱱᱮ ᱮᱴᱟᱜ ᱨᱚᱠᱚᱢ ᱠᱚ ᱵᱮᱵᱚᱦᱟᱨ ᱮᱫᱟ ᱟᱨᱠᱤ ᱚᱱᱟ ᱠᱷᱟᱹᱛᱤᱨ ᱥᱟᱶᱛᱟ ᱥᱚᱢᱟᱡᱽ ᱫᱚ ᱞᱟᱛᱟᱨ ᱥᱮᱫ ᱜᱮ ᱪᱟᱞᱟᱜ ᱠᱟᱱᱟ ᱟᱵᱚ ᱫᱚ ᱥᱟᱨᱟᱫᱤᱱ ᱧᱩ ᱟᱨ ᱧᱩ ᱵᱷᱮᱛ ᱨᱮᱜᱮ ᱵᱚᱱ ᱛᱟᱦᱮᱱ ᱠᱟᱱᱟ
ᱮᱠᱟᱞ ᱮᱠᱟᱞ ᱟᱫᱚ ᱡᱟᱹᱥᱛᱤ ᱠᱟᱭᱛᱮᱢ ᱢᱮᱱ ᱫᱟᱲᱮᱭᱟᱜ ᱠᱷᱟᱱ ᱱᱚᱰᱮ ᱫᱚ ᱟᱫᱚᱢ ᱦᱚᱲᱟᱜ ᱨᱚᱲ ᱛᱚ ᱱᱚᱣᱟ ᱜᱮ ᱠᱟᱱᱟ ᱵᱚᱞᱮ ᱵᱟᱝ ᱱᱚᱣᱟ ᱦᱟᱺᱰᱤ ᱯᱟᱹᱨᱣᱟ ᱫᱚ ᱴᱷᱤᱠ ᱜᱮᱭᱟ ᱮᱱᱛᱮᱫ ᱟᱵᱚᱣᱟᱜ ᱱᱚᱣᱟ ᱥᱟᱶᱛᱟ ᱨᱮᱱᱟᱜ ᱢᱤᱫᱴᱟᱝ ᱦᱤᱸᱥ ᱠᱟᱱᱟ ᱮᱱᱛᱮᱫ ᱵᱚᱸᱜᱟ ᱵᱩᱨᱩ ᱠᱚᱵᱚᱱ ᱵᱮᱵᱚᱦᱟᱨ ᱫᱟ ᱟᱫᱚ ᱱᱚᱣᱟ ᱫᱚ ᱤᱧ ᱫᱚ ᱱᱚᱰᱮ ᱱᱚᱣᱟᱜᱤᱧ ᱢᱮᱱᱟ ᱡᱮ ᱴᱷᱤᱠ ᱜᱮᱭᱟ ᱵᱚᱸᱜᱟ ᱵᱩᱨᱩ ᱞᱟᱹᱜᱤᱫ ᱠᱟᱱ ᱜᱮᱭᱟ ᱟᱫᱚ ᱱᱚᱣᱟ ᱫᱚ ᱩᱱ ᱡᱚᱠᱷᱟᱡ ᱵᱷᱳᱨ ᱜᱮᱵᱚᱱ ᱵᱮᱣᱦᱟᱨ ᱢᱟ ᱡᱚᱠᱷᱚᱱ ᱵᱚᱸᱜᱟ ᱵᱩᱨᱩ ᱠᱚ ᱦᱩᱭᱩᱜᱼᱟ
ᱦᱮᱸ ᱦᱮᱸ ᱦᱮᱸ ᱦᱮᱸ ᱦᱮᱸ ᱜᱚᱢᱠᱮ ᱜᱚᱢ ᱮ ᱜᱚᱢᱠᱮ ᱟᱸᱡᱚᱢ ᱫᱟᱵᱮᱱ?
ᱢᱤᱫ ᱴᱩᱠᱩᱡ ᱠᱷᱟ ᱢᱤᱫ ᱴᱩᱠᱩᱡ ᱜᱮ ᱩᱱᱟ. ᱜ ᱠᱷᱚᱡ ᱡᱟᱹᱥᱛᱤ ᱫᱚ ᱵᱟᱵᱚᱱ ᱵᱮᱣᱦᱟᱨ ᱢᱟ ᱛᱤᱱᱟᱹᱜ ᱪᱚᱰᱚᱨ ᱪᱚᱰᱚᱨ ᱥᱟᱨᱮᱡᱚᱜᱼᱟ ᱯᱷᱩᱲᱩᱜ ᱨᱮ ᱨᱮ ᱤᱱᱟᱹ ᱜᱮᱵᱚᱱ ᱧᱩ ᱪᱮᱯᱮᱡ ᱞᱮᱠᱷᱟᱡ ᱜᱮ ᱴᱷᱤᱠ ᱠᱚᱜᱼᱟ ᱚᱱᱟ ᱫᱚ ᱯᱨᱟᱥᱟᱫ ᱞᱮᱠᱟᱢ ᱢᱮᱱ ᱫᱟᱲᱮᱭᱟᱜᱼᱟ ᱦᱮᱸᱥᱮ ᱵᱟᱝ? ᱟᱫᱚ
ᱟᱸᱡᱚᱢ ᱵᱮᱱ ᱡᱮ ᱚᱱᱟ ᱡᱟᱦᱟᱸ ᱤᱭᱟᱹ ᱠᱚ ᱫᱤᱠᱩᱣᱟᱜ ᱡᱟᱦᱟᱸ ᱯᱩᱡᱟᱹ ᱠᱚ ᱦᱩᱭᱩᱜᱭᱼᱟ ᱥᱟᱵ ᱠᱟᱜ ᱢᱮ ᱯᱨᱚᱥᱟ ᱠᱚ ᱮᱢᱟ ᱵᱮᱱᱟ ᱚᱸᱰᱮᱠᱤ ᱟᱵᱮᱱ ᱢᱤᱫ ᱵᱟᱹᱴᱤ ᱠᱚ ᱮᱢᱟᱵᱮᱱᱟ ᱞᱟᱹᱭᱵᱮᱱ ᱥᱮ ᱞᱟᱡ ᱯᱮᱨᱮᱡ ᱛᱚ ᱵᱟᱵᱮᱱ ᱧᱟᱢᱟ ᱥᱮ ᱡᱟᱜᱮ ᱯᱚᱥᱟᱫ ᱡᱟᱜᱮ ᱠᱟᱹᱴᱤᱡ ᱵᱮᱱ ᱧᱟᱢ ᱠᱮᱫᱟ ᱟᱵᱚ ᱥᱟᱱᱛᱟᱲ ᱦᱚᱸ ᱡᱩᱫᱤ ᱚᱱᱟ ᱜᱮᱵᱚᱱ ᱢᱚᱱᱮᱭᱟ ᱡᱮ ᱱᱚᱣᱟ ᱫᱚ ᱯᱨᱚᱥᱟᱫ ᱠᱟᱱᱟ ᱛᱚ ᱵᱚᱸᱜᱟ ᱵᱚᱸᱜᱟ ᱥᱟᱨᱮᱡ ᱯᱨᱚᱥᱟᱫᱽ ᱛᱚ ᱯᱨᱚᱥᱟᱫᱽ ᱫᱚ ᱯᱨᱚᱥᱟ ᱞᱮᱠᱟ ᱡᱚᱢ ᱦᱩᱭᱩᱜᱼᱟ ᱚᱱᱟ ᱡᱩᱫᱤ ᱛᱟᱵᱮᱱ ᱡᱩᱫᱤ ᱢᱤᱫ ᱵᱟᱹᱴᱤ ᱵᱮᱱ ᱡᱚᱢᱟ ᱞᱟᱡ ᱫᱚ ᱵᱟᱹᱲᱤᱡᱚᱜ ᱜᱮᱭᱟ ᱛᱚ ᱟᱨ ᱱᱚᱣᱟ ᱦᱚᱸᱛᱚ ᱚᱱᱠᱟ ᱜᱮ ᱟᱵᱮᱱ ᱡᱩᱫᱤ ᱵᱤᱥᱤ ᱧᱚᱜ ᱵᱮᱱ ᱢᱤᱫ ᱯᱷᱩᱲᱩᱜ ᱡᱟᱭᱜᱟ ᱟᱵᱮᱱ ᱫᱚ ᱯᱟᱸᱪ ᱯᱷᱩᱲᱩᱜ ᱵᱮᱱ ᱧᱩᱭᱟ ᱛᱟᱦᱚᱞᱮ ᱟᱵᱮᱱᱟᱜ ᱫᱚ ᱚᱻᱚ ᱵᱚᱦᱚᱜ ᱫᱚ ᱟᱹᱪᱩᱨᱚᱜ ᱜᱮᱭᱟ ᱛᱚ ᱮᱴᱟᱜ ᱨᱟᱥᱛᱟ ᱵᱮᱱ ᱛᱟᱲᱟᱢᱟ
ᱮᱠᱟᱞ ᱮᱠᱟᱞ ᱦᱮᱸ ᱚᱱᱮ ᱚᱱᱟᱜᱮ ᱦᱩᱫᱤᱥ ᱨᱮᱱᱟᱜ ᱞᱟᱹᱠᱛᱤ ᱠᱟᱱᱟ ᱡᱚᱛᱚ ᱦᱚᱲ ᱜᱮ ᱡᱮ ᱦᱟᱺᱰᱤ ᱯᱟᱹᱣᱨᱟᱹ ᱦᱚᱸ ᱢᱟᱱᱮ ᱟᱹᱰᱤ ᱵᱟᱹᱲᱤᱡ ᱫᱚ ᱵᱟᱝ ᱠᱟᱱᱟ ᱟᱫᱚ ᱚᱱᱟ ᱫᱚ ᱡᱟᱹᱥᱛᱤ ᱞᱤᱢᱤᱴ ᱠᱷᱚᱱᱚᱡ ᱡᱟᱹᱥᱛᱤᱢ ᱧᱩᱭ ᱠᱷᱟᱱ ᱫᱚ ᱴᱷᱤᱠ ᱢᱟᱱᱮ ᱟᱹᱰᱤ ᱵᱟᱹᱲᱤᱡ ᱜᱮ ᱦᱟᱸᱜ ᱮᱱᱛᱮᱫ ᱡᱮᱞᱮᱠᱟᱢ ᱧᱮᱞ ᱫᱟᱲᱮᱭᱟᱜᱼᱟ ᱱᱚᱣᱟ ᱦᱟᱺᱰᱤ ᱯᱟᱹᱣᱨᱟᱹ ᱥᱮ ᱚᱱᱟ ᱮᱞᱠᱳᱦᱚᱞ ᱢᱮᱛᱟᱜ ᱠᱟᱱ ᱚᱱᱟ ᱫᱚ ᱢᱟᱱᱮ ᱠᱷᱩᱜ ᱢᱟᱸᱫᱟ ᱨᱟᱱ ᱨᱮᱦᱚᱸ ᱛᱟᱦᱮᱱ ᱜᱮᱭᱟ ᱟᱫᱚ ᱚᱱᱠᱟ ᱜᱮ ᱡᱩᱫᱤ ᱢᱤᱫ ᱢᱟᱱᱮ ᱱᱚᱣᱟ ᱢᱤᱫ ᱴᱷᱤᱯᱤ ᱞᱮᱠᱟᱢ ᱧᱩ ᱞᱮᱠᱷᱟᱱᱡ ᱛᱷᱚᱲᱟ ᱜᱟᱱ ᱚᱱᱟ ᱯᱨᱚᱥᱟᱫ ᱞᱮᱠᱟᱛᱮ ᱛᱚᱵᱮ ᱟᱹᱰᱤ ᱱᱟᱯᱟᱭ ᱜᱮᱭᱟ ᱦᱚᱲᱢᱚ ᱞᱟᱹᱜᱤᱫ ᱵᱚᱪᱷᱚᱨ ᱨᱮ ᱢᱤᱫ ᱫᱷᱟᱣ ᱜᱟᱱ ᱵᱟᱨ ᱫᱷᱟᱣᱢ ᱧᱩᱭᱟ ᱱᱚᱣᱟ ᱫᱚ ᱟᱹᱰᱤ ᱱᱟᱯᱟᱭ ᱜᱮ ᱫᱤᱱᱟᱹᱢ ᱫᱤᱱᱮᱢ ᱧᱩᱭᱟ ᱩᱱᱮ ᱚᱱᱟ ᱫᱚ ᱦᱟᱸᱜ ᱯᱩᱨᱟᱹ ᱦᱚᱲᱢᱚ ᱵᱟᱹᱲᱤᱡᱚᱜ ᱛᱟᱢ ᱜᱮᱭᱟ ᱮᱱᱛᱮᱫ ᱨᱟᱱ ᱦᱚᱸ ᱡᱩᱫᱤ ᱢᱟᱱᱮ ᱢᱤᱫ ᱵᱳᱛᱚᱞ ᱢᱤᱫ ᱫᱚᱢ ᱨᱮ ᱧᱩᱭᱟ ᱛᱚᱵᱮ ᱵᱟᱢ ᱜᱚᱡᱚᱜᱼᱟ ᱥᱮ ᱵᱟᱝ?
ᱦᱮᱸ ᱚᱵᱚᱥᱥᱳ ᱦᱮᱸ ᱚᱱᱟ ᱠᱟᱛᱷ ᱜᱮᱛᱚ ᱡᱚᱛᱚᱱᱟᱜ ᱜᱮᱛ ᱞᱤᱢᱤᱴ ᱢᱮᱱᱟᱜᱼᱟ ᱥᱮ ᱥᱤᱥᱴᱮᱢ ᱢᱤᱫᱴᱤᱡ ᱢᱮᱱᱟᱜᱼᱟ ᱥᱤᱥᱴᱮᱢ ᱛᱮᱵᱚᱱ ᱛᱟᱲᱟᱢ ᱞᱮᱠᱠᱷᱟᱱᱡ ᱟᱵᱚ ᱥᱟᱱ ᱥᱚᱢᱟᱡᱚ ᱞᱟᱦᱟᱜᱼᱟ ᱟᱨ ᱟᱵᱚ ᱦᱚᱸᱵᱚᱱ ᱠᱟᱹᱴᱤᱡ ᱢᱟᱲᱟᱝ ᱥᱮᱫ ᱵᱚᱱ ᱞᱟᱦᱟ ᱪᱟᱞᱟᱜᱼᱟ
ᱮᱠᱟᱞ ᱚᱱᱮ ᱚᱱᱟ ᱠᱟᱱ ᱜᱮᱭᱟ ᱟᱫᱚ ᱟᱫᱚ ᱱᱚᱜᱼᱚ ᱱᱤᱭᱟᱹ ᱠᱚᱨᱮ ᱢᱟᱱᱮ ᱛᱤᱱᱟᱹᱜ ᱤᱭᱟᱹ ᱢᱮᱱᱟᱜᱼᱟ ᱦᱟᱺᱰᱤ ᱯᱟᱹᱣᱨᱟᱹ ᱡᱤᱱᱤᱥ ᱠᱚ ᱟᱫᱚ ᱱᱚᱜᱼᱚ ᱱᱤᱭᱟᱹᱟᱹᱨᱮ ᱡᱩᱫᱤ ᱱᱚᱣᱟ ᱢᱟᱹᱡᱷᱤ ᱯᱟᱨᱜᱟᱱᱟ ᱦᱚᱛᱮ ᱛᱮ ᱮᱱᱛᱮ ᱟᱵᱩᱣᱟᱜ ᱟᱹᱰᱤ ᱢᱚᱸᱡᱽ ᱢᱤᱫᱴᱮᱱ ᱥᱟᱝᱥᱛᱷᱟ ᱤᱭᱟᱹ ᱢᱮᱱᱟᱜᱼᱟ ᱵᱮᱵᱚᱥᱛᱛᱟ ᱢᱮᱱᱟᱜᱼᱟ ᱱᱚᱣᱟ ᱢᱟᱺᱡᱷᱤ ᱯᱟᱨᱟ ᱨᱮᱱᱟᱜ ᱦᱚ ᱛᱮ ᱡᱩᱫᱤ ᱠᱚ ᱵᱟᱨᱚᱱ ᱞᱮᱠᱷᱟᱱ ᱠᱤᱨᱤᱧ ᱟᱹᱠᱷᱨᱤᱧ ᱠᱚ ᱡᱟᱦᱟᱸᱭ ᱟᱹᱛᱷᱟᱹᱣᱲᱤ ᱜᱮ ᱵᱮᱱᱟᱣ ᱚᱲᱟᱜ ᱠᱚᱨᱮ ᱟᱨ ᱡᱟᱦᱟᱸᱭ ᱵᱮᱱᱟᱣ ᱞᱮᱠᱷᱟᱡ ᱱᱚᱝᱠᱟ ᱠᱚ ᱥᱟᱡᱟᱹᱭᱮ ᱠᱷᱟᱡ ᱥᱮ ᱡᱟᱦᱟᱱᱟᱜ ᱚᱱᱠᱟ ᱰᱟᱸᱰᱚᱢ ᱠᱚ ᱮᱢᱟᱭ ᱠᱷᱟ ᱛᱚᱵᱮ ᱱᱤᱦᱟᱹᱛᱜᱮ ᱯᱟᱥᱮᱡᱭᱟᱜ ᱱᱚᱣᱟ ᱟᱛᱷᱟᱣᱲᱤ ᱠᱤᱨᱤᱧ ᱟᱹᱠᱷᱨᱤᱧ ᱠᱚ ᱵᱚᱱᱫ ᱠᱚᱣᱟ ᱟᱨ ᱟᱵᱚᱣᱟᱜ ᱥᱚᱢᱟᱡ
ᱴᱷᱤᱠ ᱜᱮᱭᱟ ᱜᱚᱢᱠᱮ ᱟᱨ ᱟᱨ ᱢᱤᱫ ᱥᱮᱫ ᱛᱮ ᱟᱸᱡᱚᱢ ᱵᱮᱱ ᱥᱟᱵ ᱠᱟᱜ ᱢᱮ ᱟᱵᱮᱱ ᱵᱮᱱ ᱦᱟᱨᱟ ᱟᱠᱟᱱᱟ ᱥᱮ ᱟᱹᱞᱤᱧ ᱦᱚᱧ ᱦᱟᱨᱟᱠ ᱵᱩᱨᱩ ᱟᱹᱞᱤᱧ ᱜᱮ ᱡᱩᱫᱤ ᱚᱲᱟᱜ ᱦᱚᱲᱞᱤᱧ ᱵᱟᱨᱚᱱ ᱠᱚ ᱡᱮ ᱱᱚᱣᱟ ᱦᱟᱺᱰᱤ ᱯᱟᱹᱣᱨᱟᱹ ᱟᱹᱠᱷᱨᱤᱧ ᱫᱚ ᱵᱟᱵᱚᱱ ᱟᱹᱠᱷᱨᱤᱧᱟ ᱚᱱᱟ ᱠᱷᱚᱱᱟᱜ ᱫᱚ ᱱᱚᱣᱟ ᱵᱚᱱ ᱵᱮᱵᱽᱥᱟᱭᱟ ᱚᱱᱠᱟ ᱡᱩᱫᱤ ᱱᱤᱡᱮ ᱱᱤᱡᱮ
ᱦᱩᱸᱻᱦᱩᱸᱻ ᱱᱚᱜᱼᱚ ᱱᱤᱭᱟᱹ ᱢᱟ ᱟᱹᱰᱤ ᱢᱚᱸᱡᱽ ᱡᱤᱱᱤᱥ ᱠᱟᱱ ᱜᱮ ᱢᱟᱱᱮ ᱚᱠᱚᱭ ᱠᱚ ᱛᱤᱱᱟᱹᱜ ᱟᱹᱠᱤᱞᱟᱱ ᱦᱚᱲ ᱠᱚ ᱢᱮᱱᱟᱜ ᱵᱚᱱᱟ ᱟᱯᱱᱟᱨ ᱨᱮᱱ ᱦᱚᱲ ᱠᱚ ᱥᱮ ᱟᱯᱱᱟᱨ ᱨᱮᱱ ᱜᱷᱟᱨᱚᱸᱪ ᱨᱮᱱ ᱦᱚᱲ ᱵᱚᱱ ᱵᱟᱰᱟᱭ ᱦᱚᱪᱚ ᱠᱚ ᱫᱟᱲᱮᱭᱟᱠᱚᱣᱟ ᱥᱮᱵᱚᱱ ᱞᱟᱹᱭ ᱫᱟᱲᱮᱭᱟᱠᱚᱣᱟ ᱵᱚᱞᱮ ᱵᱟᱝ ᱱᱚᱣᱟ ᱫᱚ ᱟᱹᱰᱤ ᱵᱟᱹᱲᱤᱡ ᱡᱤᱱᱤᱥ ᱠᱟᱱᱟ ᱟᱨ ᱱᱚᱣᱟ ᱵᱚᱫᱚᱞ ᱛᱮ ᱮᱴᱟᱜ ᱵᱚᱱ ᱠᱚᱨᱟᱣᱟ ᱟᱫᱚ ᱮᱱ ᱨᱮᱦᱚᱸ ᱢᱟᱱᱮ ᱟᱫᱚᱢ ᱟᱫᱚᱢ ᱠᱚ ᱦᱚᱲ ᱠᱚ ᱢᱮᱱᱟᱜ ᱠᱚᱣᱟ ᱩᱱᱠᱩ ᱫᱚ ᱞᱟᱹᱭ ᱨᱮᱦᱚᱸ ᱵᱟᱠᱚ ᱤᱭᱟᱹᱭᱟ ᱛᱤᱱᱟᱹᱜ ᱮᱢ ᱢᱮᱛᱟᱭᱟ ᱮᱱᱦᱚᱸ ᱵᱟᱭ ᱵᱟᱛᱟᱣᱟ ᱟᱫᱚ ᱩᱱᱠᱩ ᱞᱟᱹᱜᱤᱫ ᱫᱚ ᱢᱤᱫᱴᱮᱱ ᱱᱚᱝᱠᱟ ᱥᱟᱹᱡᱟᱹᱭ ᱞᱮᱠᱟᱱ ᱡᱤᱱᱤᱥ ᱜᱮ ᱠᱚᱨᱟᱣ ᱦᱩᱭ ᱞᱮᱱᱠᱷᱟᱱ ᱫᱚ ᱱᱟᱯᱟᱭ
ᱦᱮᱸ ᱦᱮᱸ ᱚᱱᱟ ᱦᱚᱸᱠᱚ ᱦᱮᱸ ᱚᱱᱟ ᱠᱚ ᱠᱚᱨᱟᱜ-ᱟ ᱱᱚᱣᱟ ᱦᱚᱸ ᱚᱲᱟᱜ ᱱᱤᱡᱮᱨᱟᱜ ᱚᱲᱟᱜ ᱱᱤᱡᱮ ᱛᱮ ᱡᱟᱦᱟᱸ ᱡᱤᱱᱤᱥ ᱵᱟᱵᱮᱱ ᱧᱟᱢᱟ ᱚᱱᱟ ᱚᱠᱟᱨᱮᱵᱮᱱ ᱪᱤᱠᱟᱹ ᱛᱮᱵᱮᱱ ᱧᱩᱭᱟ
ᱦᱩᱸ ᱦᱩᱸ ᱚᱱᱮ ᱚᱱᱟ ᱠᱟᱱ ᱜᱮᱭᱟ ᱟᱫᱚ
ᱡᱚᱛᱚ ᱦᱚᱲ ᱢᱟᱱᱮ ᱛᱤᱱᱟᱹᱜ ᱟᱹᱠᱤᱞᱟᱱ ᱦᱚᱲ ᱠᱚ ᱥᱮ ᱵᱩᱫᱽᱫᱷᱤᱭᱟᱱ ᱦᱚᱲ ᱠᱚ ᱢᱮᱱᱟᱜ ᱵᱚᱱᱟ ᱡᱚᱛᱚ ᱟᱛᱳ ᱛᱚ ᱰᱷᱮᱨ ᱰᱷᱮᱨ ᱪᱟᱞᱟᱣ ᱠᱟᱛᱮᱫ ᱱᱚᱝᱠᱟ ᱟᱵᱤᱱᱮᱥ ᱠᱚᱵᱚᱱ ᱠᱚᱨᱟᱣ ᱞᱮᱠᱷᱟᱡ ᱦᱮ ᱵᱚᱞᱮ ᱱᱚᱣᱟ ᱦᱟᱺᱰᱤ ᱯᱟᱹᱣᱨᱟᱹ ᱫᱚ ᱟᱹᱛᱷᱟᱣᱲᱤ ᱫᱤᱱ ᱫᱚ ᱵᱟᱵᱩᱱ ᱵᱮᱣᱦᱟᱨ ᱟᱨ ᱵᱚᱸᱜᱟ ᱵᱩᱨᱩ ᱡᱚᱠᱷᱚᱱ ᱜᱮᱵᱚᱱ ᱵᱮᱣᱦᱟᱨ ᱢᱟ ᱩᱱ ᱡᱚᱦᱚᱜ ᱜᱮ
ᱦᱟᱸᱻᱦᱟᱸᱻ ᱡᱟᱜᱮ ᱩᱱ ᱥᱚᱢᱚᱭ ᱜᱮ ᱵᱚᱸᱜᱟ ᱵᱩᱨᱩᱳ ᱡᱟᱦᱟᱸ ᱯᱳᱥᱟᱫ ᱨᱮ ᱦᱮᱥᱟᱛ ᱠᱟᱹᱴᱤᱡ ᱧᱩ ᱵᱟᱲᱟ ᱠᱮᱫᱟ ᱵᱟᱥ ᱩᱱ ᱦᱤᱞᱳᱜ ᱜᱮ ᱪᱟᱵᱟᱭᱱᱟ ᱛᱚ ᱯᱨᱚᱥᱟᱫᱽ ᱚᱱᱟᱫᱚ ᱩᱱ ᱥᱚᱢᱚᱭ ᱵᱮ ᱧᱩᱛ ᱠᱮᱫᱟ ᱡᱚᱢ ᱢᱟᱱᱮ ᱩᱱ ᱥᱚᱢᱚᱭ ᱧᱩ ᱠᱮᱫᱟ ᱡᱚᱢ ᱠᱮᱫᱟᱵᱤᱱ ᱵᱟᱝ ᱵᱟᱥ ᱪᱟᱵᱟᱜᱼᱟ ᱫᱚᱥᱟᱨ ᱦᱤᱞᱟᱜ ᱠᱷᱚᱱᱟᱜ ᱫᱚ ᱟᱫᱚ ᱮᱴᱟᱜ ᱠᱟᱹᱢᱤ ᱵᱮᱱ ᱟᱨᱟᱢᱵᱚ ᱠᱮᱫᱟ ᱵᱟᱝ
ᱮᱠᱟᱞ ᱮᱠᱟᱞ ᱚᱱᱮ ᱚᱱᱟ ᱠᱟᱱ ᱜᱮᱭᱟ ᱦᱟᱜ ᱮᱱᱛᱮᱜ ᱱᱚᱣᱟ ᱫᱚ ᱢᱤᱫᱴᱮᱢ ᱢᱮᱱ ᱫᱟᱲᱮᱭᱟᱜᱼᱟ ᱡᱮ ᱱᱚᱣᱟ ᱠᱚᱫᱚ ᱦᱟᱸᱜ ᱵᱚᱸᱜᱟ ᱠᱚ ᱞᱟᱹᱜᱤᱫ ᱠᱟᱱᱟ ᱟᱫᱚ ᱡᱚᱠᱷᱚᱱ ᱥᱮ ᱡᱟᱦᱟᱸᱭ ᱡᱩᱫᱤ ᱱᱚᱝᱠᱟ ᱧᱩ ᱥᱟᱱᱟᱭᱮᱫᱮᱭᱟ ᱢᱟᱱᱮ ᱚᱱᱟ ᱡᱚᱝ ᱮᱫᱟ ᱵᱚᱞᱮ ᱟᱡᱦᱚᱸ ᱵᱚᱸᱜᱟᱭ ᱵᱮᱱᱟᱜᱼᱟ ᱟᱫᱚ ᱵᱚᱸᱜᱟᱭ ᱵᱮᱱᱟᱜ ᱠᱟᱱᱟ ᱢᱚᱛᱞᱚᱵ ᱩᱱᱤ ᱫᱚ ᱵᱚᱸᱜᱟ ᱛᱟᱞᱟᱜ ᱠᱟᱱᱟ ᱵᱚᱸᱜᱟ ᱫᱚ ᱵᱟᱭ ᱵᱮᱱᱟ ᱵᱚᱸᱜᱟ ᱛᱟᱞᱟᱜ ᱠᱟᱱᱟᱭ ᱢᱟᱱᱮ ᱜᱚᱡᱚᱜ ᱠᱟᱱᱟ
ᱦᱮᱸ ᱦᱮᱸ ᱦᱮᱸ ᱚᱱᱟ ᱫᱚ ᱦᱩᱭᱩᱜ ᱜᱮᱭᱟ ᱛᱚ ᱡᱟᱦᱟᱸ ᱵᱚᱸᱜᱟ ᱵᱩᱨᱩ ᱵᱟᱠᱚ ᱧᱩ ᱫᱷᱚᱨᱳ ᱩᱱᱟᱹᱜ ᱩᱱᱠᱩ ᱫᱚ ᱢᱤᱫ ᱫᱷᱟᱣ ᱵᱟᱫᱫᱷᱟ ᱴᱚᱯ ᱛᱮᱜᱮ ᱠᱚ ᱵᱤᱜ ᱠᱟᱱᱟ ᱟᱵᱮᱱ ᱫᱚ ᱚᱱᱟ ᱵᱚᱛᱚᱞ ᱵᱚᱛᱚᱞ ᱵᱚ ᱧᱩᱭᱮᱫᱟ ᱛᱟᱦᱚᱞᱮᱫᱚ ᱪᱮᱫ ᱚᱵᱚᱥᱛᱟ ᱦᱩᱭᱩᱜ ᱛᱟᱵᱱᱟ ᱵᱩᱡ ᱵᱮᱱ
ᱮᱠᱟᱞ ᱮᱠᱟᱞ ᱱᱚᱝᱠᱟᱱ ᱦᱚᱲ ᱫᱚ ᱢᱟᱱᱮ ᱟᱡ ᱛᱮᱜᱮ ᱥᱟᱱᱟᱭᱫᱮᱭᱟ ᱵᱚᱞᱮ ᱵᱚᱸᱜᱟᱜ ᱵᱮᱱᱟᱜ ᱥᱟᱱᱟᱭᱮᱫᱮᱭᱟ ᱯᱟᱥᱮᱡ ᱚᱱᱟ ᱛᱮᱜᱮ ᱡᱟᱹᱥᱛᱤ ᱛᱮ ᱧᱩ ᱥᱟᱱᱟ ᱠᱟᱫᱮᱭᱟ ᱟᱨ ᱵᱚᱸᱜᱟ ᱚᱱᱟ ᱛᱮᱜᱮ ᱯᱟᱥᱮᱡ ᱚᱱᱟ ᱵᱚᱸᱜᱟ ᱛᱟᱞᱟᱜ ᱠᱟᱱᱟ ᱠᱚ ᱚᱠᱚᱭ ᱡᱟᱹᱥᱛᱤ ᱛᱮ ᱠᱚ ᱧᱩᱭᱮᱫᱟ ᱵᱚᱸᱜᱟ ᱛᱟᱞᱟᱜ ᱠᱟᱱᱟ ᱢᱟᱱᱮ ᱵᱚᱸᱜᱟ ᱴᱷᱮᱡ ᱜᱮ ᱪᱟᱞᱟᱜ ᱠᱟᱱᱟ ᱢᱟᱱᱮ ᱜᱚᱡ ᱩᱛᱟᱹᱨᱚᱜ ᱠᱟᱱᱟ ᱥᱮ ᱵᱟᱝ ᱫᱚ ᱚᱱᱮ ᱚᱱᱠᱟ ᱠᱟᱱ ᱜᱮᱭᱟ ᱦᱟᱸᱜ
ᱚᱱᱟ ᱠᱟᱛᱷᱟᱜ ᱜᱮ ᱟᱨᱠᱤ
ᱟᱫᱚ ᱟᱫᱚᱢ ᱡᱟᱭᱜᱟ ᱨᱤᱧ ᱧᱮᱞ ᱵᱟᱲᱟ ᱟᱠᱟᱫᱟ ᱱᱚᱣᱟ ᱦᱟᱺᱰᱤ ᱯᱟᱹᱣᱨᱟᱹ ᱵᱚᱫᱚᱞ ᱛᱮ ᱵᱮᱨᱮᱞ ᱫᱟᱜ ᱦᱚᱸᱠᱚ ᱪᱚᱰᱚᱨ ᱫᱟ ᱟᱫᱚ ᱱᱚᱣᱟ ᱵᱟᱵᱚᱛ ᱛᱮ ᱟᱢᱫᱚ ᱪᱮᱫ ᱮᱢ ᱦᱩᱫᱤᱥᱟ ᱵᱚᱞᱮ ᱱᱚᱣᱟ ᱵᱮᱨᱮᱞ ᱫᱟᱜ ᱜᱮᱵᱚᱱ ᱵᱮᱣᱚᱦᱟᱨ ᱞᱮᱠᱷᱟᱡ ᱥᱮ ᱪᱮᱫ ᱞᱮᱠᱟ
ᱜᱚᱝᱠᱮ ᱚᱱᱟ ᱫᱚ ᱵᱮᱨᱮᱞ ᱫᱟᱜ ᱫᱚ ᱟᱞᱮ ᱜᱮᱞᱮ ᱟᱞᱮ ᱦᱚᱸᱞᱮ ᱵᱮᱵᱚᱦᱟᱨ ᱜᱮᱭᱟ ᱟᱨᱠᱤ ᱵᱟᱦᱟ ᱯᱚᱨᱚᱵᱽ ᱠᱚᱨᱮ ᱢᱟᱜ ᱢᱚᱬᱮ ᱠᱚᱨᱮ ᱟᱞ ᱥᱮ ᱟᱞᱮᱴᱷᱮᱡ ᱫᱚ ᱢᱟᱱᱮ ᱦᱟᱺᱰᱤ ᱯᱟᱹᱣᱨᱟᱹ ᱫᱚ ᱴᱳᱚᱴᱟᱞᱤᱜ ᱜᱮ ᱵᱟᱹᱱᱩᱜᱼᱟ ᱵᱟᱦᱟ ᱚᱱᱟ ᱫᱟᱜ ᱪᱚᱰᱚᱨ ᱛᱮᱜᱮ ᱵᱚᱸᱜᱟ ᱵᱩᱨᱩ ᱠᱚ ᱢᱟᱱᱚᱛ ᱟᱠᱟᱱᱟ ᱮᱠᱷᱚᱱ ᱦᱚᱸᱠᱚ ᱢᱟᱱᱚᱛᱚᱜ ᱠᱟᱱ ᱜᱮᱭᱟ ᱟᱨᱠᱤ ᱚᱱᱟ ᱢᱟ ᱟᱹᱰᱤ ᱜᱮ ᱱᱟᱯᱟᱭ ᱠᱟᱱᱟ ᱡᱩᱫᱤ ᱢᱟᱱᱟᱣᱚᱛᱚᱜ ᱠᱟᱱ ᱠᱷᱟᱱᱡ ᱫᱚ ᱵᱚᱸᱜᱟ ᱵᱩᱨᱩ ᱴᱷᱮᱱ ᱜᱮ ᱯᱷᱮᱰ ᱛᱚ ᱡᱩᱫᱤ ᱢᱟᱱᱟᱚᱛᱚᱜ ᱠᱟᱱ ᱠᱷᱟᱱᱟᱱ ᱱᱟᱯᱟᱭᱚᱜᱼᱟ ᱛᱚ ᱟᱵᱚᱣᱟᱜ ᱜᱮ
ᱦᱮᱸ ᱮᱠᱟᱞ ᱦᱮᱸ ᱱᱚᱣᱟ ᱚᱸᱻᱚ ᱵᱮᱨᱮᱞ ᱫᱟᱜ ᱛᱮᱦᱚᱸ ᱦᱩᱭ ᱞᱟᱹᱠᱛᱤ ᱦᱩᱭ ᱫᱟᱲᱮᱭᱟᱜ ᱜᱮᱭᱟ ᱟᱫᱚ ᱟᱪᱪᱷᱟ ᱚᱱᱮ ᱚᱱᱟ ᱫᱚ ᱦᱟᱸᱜ ᱢᱤᱫᱴᱟᱝ ᱟᱪᱪᱷᱟ ᱟᱹᱨᱤ ᱚᱠᱟ ᱦᱮᱡ ᱟᱹᱜᱩ ᱟᱠᱟᱱ ᱛᱟᱵᱚᱱᱟ ᱚᱱᱟ ᱞᱮᱠᱟᱛᱮ ᱦᱟᱺᱰᱤ ᱦᱚᱸᱵᱚᱱ ᱵᱮᱣᱦᱟᱨ ᱞᱮᱠᱷᱟᱱ ᱫᱚ ᱴᱷᱤᱠ ᱜᱮᱭᱟ ᱟᱫᱚ ᱚᱠᱟ ᱢᱤᱫᱴᱮᱱ ᱱᱤᱭᱚᱢ ᱠᱟᱱᱟ ᱥᱮ ᱞᱤᱢᱤᱴ ᱚᱠᱟ ᱞᱟᱝ ᱠᱟᱛᱷᱟ ᱠᱮᱫ ᱱᱚᱣᱟ ᱟᱠᱷᱲᱟ ᱨᱮ ᱚᱱᱮ ᱚᱱᱠᱟ ᱠᱚᱨᱟᱣ ᱞᱮᱠᱷᱟᱡ ᱫᱚ ᱱᱟᱯᱟᱭ ᱦᱩᱭᱩᱜᱼᱟ ᱦᱟᱜ
ᱦᱮᱸ ᱟᱹᱰᱤ ᱱᱟᱯᱟᱭ ᱦᱩᱭᱩᱜᱼᱟ ᱟᱫᱚ ᱢᱟᱱᱮ ᱟᱵᱚ ᱥᱟᱱᱛᱟᱲ ᱥᱚᱢᱟᱡᱽ ᱨᱮᱱ ᱛᱚ ᱵᱚᱸᱜᱟ ᱵᱩᱨᱩ ᱛᱚ ᱟᱹᱰᱤ ᱠᱚ ᱢᱮᱱᱟᱜ ᱠᱚᱛᱟ ᱵᱚᱱᱟ ᱜᱩᱥᱴᱤ ᱨᱮᱱ ᱵᱚᱸᱜᱟ ᱥᱮ ᱨᱮᱱ ᱟᱛᱳ ᱨᱮᱱ ᱥᱮ ᱥᱟᱭᱤᱰ ᱨᱮᱱ ᱡᱚᱛᱚ ᱨᱚᱠᱚᱢ ᱵᱚᱸᱜᱟ ᱪᱮᱫᱮ ᱠᱚ ᱠᱩᱥᱤᱭᱟᱜᱼᱟ ᱚᱱᱟ ᱫᱚ ᱚᱦᱚᱵᱮᱱ ᱞᱟᱹᱭ ᱠᱮᱭᱟ ᱠᱤᱱᱛᱩ ᱡᱚᱠᱷᱚᱱ ᱡᱟᱦᱟᱸ ᱠᱚ ᱫᱚᱨᱠᱟᱨᱟ ᱩᱱᱠᱩ ᱫᱚ ᱮᱢ ᱫᱚ ᱞᱟᱹᱠᱛᱤ ᱠᱟᱱ ᱜᱮ ᱮᱢᱟ ᱠᱚᱣᱟᱵᱚᱱ ᱠᱤᱱᱛᱩ ᱩᱱᱠᱩ ᱠᱷᱚᱱᱟᱜ ᱡᱟᱹᱥᱛᱤ ᱟᱵᱚᱵᱚᱱ ᱧᱩ ᱡᱚᱢ ᱫᱟ ᱚᱱᱟ ᱜᱮᱛᱚ ᱯᱨᱚᱵᱞᱮᱢ ᱫᱚ
ᱚᱱᱟ ᱫᱚ ᱵᱚᱸᱜᱟ ᱞᱟᱹᱜᱤᱫ ᱠᱟᱱᱟ ᱵᱚᱱ
ᱵᱚᱜᱟ ᱞᱟ. ᱜᱤᱫ ᱠᱟᱱᱟ ᱵᱚᱱ ᱦᱮᱸ ᱦᱮᱸ
ᱡᱟᱦᱟᱸᱭ ᱮᱢ ᱮᱢᱟᱭ ᱠᱟᱱᱟ ᱩᱱᱤ ᱠᱷᱚᱡ ᱫᱚ ᱟᱢ ᱫᱚ ᱠᱚᱢ ᱜᱮ ᱥᱮ ᱛᱷᱚᱲᱟᱜᱟᱱ ᱜᱮ ᱵᱮᱣᱦᱟᱨ ᱞᱟᱹᱠᱛᱤ ᱠᱟᱱᱟ ᱩᱱᱤ ᱠᱷᱚᱡ ᱡᱟᱹᱥᱛᱤ ᱟᱢᱜᱮᱢ ᱧᱩᱭᱟ ᱛᱚᱵᱮ ᱚᱱᱟ ᱢᱟ ᱮᱴᱟᱜ ᱜᱮ ᱚᱱᱟ
ᱦᱮᱸ
ᱵᱮᱱᱟᱣ ᱠᱟᱜ ᱞᱮᱠᱟ